ᱦᱳᱭ ᱟᱸᱡᱚᱢᱚᱜ ᱠᱟᱱ ᱜᱮᱭᱟ ᱨᱚᱲ᱾
ᱨᱚᱲ ᱠᱚ ᱟᱸᱡᱚᱢ
ᱟᱸᱡᱚᱢ ᱮᱫᱟᱹᱧ,
ᱟᱸᱡᱚᱢᱚᱜ ᱠᱟᱱᱟ ᱥᱮ?
ᱦᱮᱸ ᱜᱚᱝ ᱠᱟᱛᱷᱟᱜ
ᱪᱮ ᱪᱮᱫ ᱞᱮᱠᱟ ᱱᱤᱛᱚᱜ ᱟᱯᱮ ᱥᱮᱫ?
ᱵᱟᱝ ᱜᱮ ᱵᱟᱭ ᱫᱟᱜ ᱮᱜᱼᱟ ᱟᱞᱮ ᱥᱮᱫ ᱫᱚ᱾ ᱫᱟᱜ ᱨᱮᱱᱟᱜ ᱧᱩᱛᱩᱢ ᱜᱮ ᱵᱟᱭ ᱞᱟᱹᱭᱮᱜᱼᱟ ᱪᱟᱸᱫᱚ ᱵᱚᱸᱜᱟ?
ᱟᱞᱮ ᱱᱚᱱᱛᱮ ᱢᱟ
ᱟᱸ
ᱦᱮᱸ ᱟᱞᱮ ᱱᱤᱭᱟᱹ ᱠᱚᱨᱮ ᱢᱟ ᱦᱟᱸᱜ ᱥᱮᱛ- ᱛᱟᱜ ᱵᱷᱳᱨ ᱧᱤᱫᱟᱹ ᱠᱷᱚᱱ ᱜᱮ ᱛᱚ ᱦᱟᱸᱜ ᱫᱟᱜ ᱮ ᱛᱮᱦᱮᱧ ᱢᱟ ᱟ ᱨᱤᱢᱤᱞ ᱢᱮᱱᱟᱜ ᱟᱠᱟᱫ ᱜᱮᱭᱟ ᱱᱤᱛᱚᱜ ᱦᱚᱸ᱾ ᱟᱨ ᱫᱟᱜᱼᱮᱜ ᱠᱟᱱ ᱜᱮᱭᱟᱭ ᱱᱟᱥᱮ ᱱᱟᱥᱮ᱾
ᱦᱳᱭ ᱚᱱᱟ ᱨᱤᱢᱤᱞ ᱢᱟ ᱟᱞᱮ ᱦᱚᱸ ᱵᱷᱟᱜᱽ ᱞᱮ ᱧᱟᱢᱮᱫ ᱜᱮ, ᱫᱟᱜ ᱜᱮ ᱵᱟᱞᱮ ᱧᱟᱢᱼᱮᱜᱼᱟ᱾
ᱦᱩᱸ᱾
ᱟᱞᱮ, ᱟᱯ-
ᱟᱫᱚ ᱦᱚᱭ ᱠᱟᱹᱴᱤᱱ ᱡᱟᱹᱱᱤᱡ ᱪᱟᱞᱟᱜᱼᱟ ᱦᱟᱸᱜ ᱫᱟᱠᱟ ᱡᱟᱹᱱᱤᱡ ᱛᱮᱦᱤᱧ ᱫᱚ ᱦᱟᱸᱜ ᱡᱮᱦᱮᱛᱩ ᱪᱟᱞᱟᱣ ᱟᱠᱟᱱᱟ ᱨᱤᱢᱤᱞ ᱟᱯᱮᱥᱮᱱ ᱦᱚᱸ᱾
ᱨᱤᱢᱤᱞ ᱢᱟ ᱫᱤᱱ ᱜᱮ ᱦᱤᱡᱩᱜ ᱠᱟᱱᱟ, ᱵᱷᱟᱜᱽ ᱫᱚ ᱮᱢᱟ ᱞᱮ ᱠᱟᱱᱟᱭ ᱟᱯᱮᱭᱟᱜ ᱥᱟᱶ-
ᱦᱮᱸ, ᱟᱫᱚ ᱡᱚᱛᱚ ᱡᱚᱠᱷᱚᱱ ᱦᱮᱸᱻᱱ ᱡᱚᱠᱷᱚᱱᱮ ᱮᱢᱟ ᱯᱮᱭᱟ ᱛᱚᱠᱷᱚᱱ ᱫᱚ ᱦᱟᱸᱜ ᱡᱟᱥ ᱛᱤᱱᱟᱹᱜ ᱜᱮ ᱮᱢᱟ ᱯᱮᱭᱟ ᱦᱟᱸᱜ ᱚᱱᱟᱛᱮ ᱫᱚᱦᱚ ᱡᱟᱣᱨᱟ ᱠᱟᱜ ᱠᱟᱱᱟ
ᱵᱟᱞᱮ ᱥᱟᱢᱲᱟᱣ ᱫᱟᱲᱮᱭᱟᱜᱼᱟ ᱛᱚ ᱩᱱᱫᱚ᱾
ᱩᱸ ᱚᱱᱟᱢᱟ ᱠᱟᱱ ᱜᱮᱭᱟ ᱦᱟᱸᱜ᱾ ᱟᱫᱮ ᱡᱟᱦᱟᱸ ᱥᱚᱢᱚᱭ ᱨᱮ ᱮᱢ ᱚᱠᱛᱚ ᱚᱱᱟ ᱥᱚᱢᱚᱭ ᱨᱮ ᱡᱩᱫᱤ ᱵᱟᱭ ᱮᱢ ᱢᱟ ᱢᱤᱫ ᱫᱷᱟᱣ ᱨᱮ ᱮᱢᱟᱢ ᱠᱷᱟᱱ ᱫᱚ ᱦᱟᱸᱜ ᱚᱠᱟᱥᱮᱫ ᱮᱢ ᱪᱮᱠᱟᱭᱟ? ᱩᱱᱟᱹᱜ ᱜᱟᱱ ᱫᱚ
ᱰᱩᱵᱩᱡ ᱩᱛᱟᱹᱨᱚᱜ ᱟᱞᱮ ᱥᱮ,
ᱦᱩᱸ ᱟᱯᱮ ᱚᱱᱟ ᱠᱚᱨᱮ ᱰᱩᱵᱟᱹᱜ ᱜᱮᱭᱟ ᱥᱮ ᱵᱟᱝᱼᱟ ᱚᱱᱠᱟ ᱫᱟᱜ ᱤᱭᱟᱹ ᱠᱚᱛᱮ?
ᱟ ᱚᱲᱟᱜ ᱠᱚᱫᱚ ᱵᱟᱝ ᱰᱩᱵᱩᱡᱚᱜ ᱜᱮᱭᱟ ᱵᱟᱹᱭᱦᱟᱹᱲ ᱨᱮᱱᱟᱜ ᱦᱩᱲᱩ ᱠᱚᱫᱚ ᱰᱩᱵᱩᱡᱚᱜ ᱜᱮᱭᱟ᱾ ᱠᱟᱹᱴᱤᱡ ᱠᱟᱹᱴᱤᱡ ᱫᱚ ᱡᱩᱫᱤ ᱫᱟᱜ ᱠᱚ ᱟᱲᱟᱜᱽ ᱠᱷᱟᱱ ᱫᱟᱜ ᱡᱚᱠᱷᱚᱡ ᱡᱩᱫᱤ ᱫᱟᱜ ᱮᱜᱼ ᱟᱭ ᱟᱹᱰᱤ ᱡᱟᱹᱥᱛᱤ ᱟᱨ ᱱᱚᱛᱮ ᱠᱮᱱᱟᱞ ᱛᱮᱦᱚᱸ ᱫᱟᱜ ᱦᱮᱜ ᱮᱱᱟ
ᱛᱟᱦᱮᱞᱮ ᱛᱚᱠᱷᱚᱱ ᱚᱱᱠᱟ ᱰᱩᱵᱩᱡ ᱨᱮ ᱛᱟᱦᱮᱸᱱ ᱜᱮᱭᱟ ᱡᱮ ᱵᱟᱝ ᱩᱰᱩᱠᱚᱜᱼᱟ ᱴᱷᱤᱠ ᱴᱷᱟᱠ ᱫᱟᱜ ᱩᱸ ᱚᱠᱟᱨᱮ ᱰᱩᱵᱩᱡᱚᱜ ᱜᱮᱭᱟ ᱩᱱᱟᱹᱜ ᱫᱚ᱾
ᱛᱟᱦᱞᱮ ᱡᱟᱦᱟᱸ ᱠᱚ ᱫᱟᱜ ᱯᱮᱨᱮᱡᱚᱜ ᱠᱟᱱᱟ ᱠᱷᱮᱛᱨᱮ ᱟᱫᱚ ᱚᱱᱟ ᱠᱚ ᱫᱟᱜ ᱫᱚ ᱦᱟᱸᱜ ᱚᱠᱟ ᱥᱮᱫ ᱪᱟᱞᱟᱜᱼᱟ ᱠᱮᱱᱮᱞ ᱛᱮ ᱪᱟᱞᱟᱜ ᱟᱥ ᱟᱵᱟᱨ ᱦᱟᱱᱛᱮ ᱢᱟᱴᱷ ᱠᱷᱚᱱ ᱚᱠᱟ ᱥᱮᱫ ᱪᱟᱞᱟᱜᱼᱟ ᱚᱱᱟ ᱫᱚ? ᱜᱟᱰᱟ ᱠᱚ ᱢᱮᱱᱟᱜᱼᱟ ᱥᱩᱨ ᱨᱮ?
ᱦᱳᱭ ᱚᱱᱠᱟ ᱢᱮᱱᱟᱜ ᱜᱮᱭᱟ᱾ ᱚᱱᱟ ᱵᱟᱹᱭᱦᱟᱹᱲ ᱨᱮᱱᱟᱜ ᱫᱟᱜ ᱫᱚ ᱚᱱᱠᱟᱜ ᱜᱮ ᱠᱷᱮᱛ ᱠᱷᱮᱛᱨᱮ ᱢᱚᱱᱮ ᱦᱚᱭ ᱥᱮᱱᱚᱜ ᱜᱮᱭᱟ, ᱟᱨ ᱠᱮᱱᱮᱞ ᱫᱚ ᱢᱮᱱᱟᱜᱼᱟ᱾ ᱵᱟᱹᱭᱦᱟᱹᱲ ᱫᱷᱟᱨᱮ ᱛᱮᱦᱚᱸ ᱢᱤᱫᱴᱟᱱ ᱚᱝᱠᱟᱱᱟᱜ ᱢᱮᱱᱟᱜᱼᱟ ᱚᱝᱠᱟ ᱦᱳᱭ ᱵᱚᱨᱥᱟ ᱛᱚ ᱱᱟᱦᱟᱸᱜ ᱦᱤᱡᱩᱜ
ᱚᱱᱟᱜᱮ ᱛᱟᱦᱞᱮ ᱱᱤᱛᱚᱜ ᱫᱚ ᱪᱮᱫ ᱪᱮᱫ ᱠᱚ ᱪᱤᱠᱟ ᱦᱩᱭᱩᱜ ᱠᱟᱱᱟ ᱛᱮᱦᱮᱧ ᱢᱟ ᱟᱞ ᱥᱮᱫ ᱢᱟ ᱨᱮᱭᱟᱲᱮᱫᱟ ᱦᱟᱸᱜ ᱟᱹᱰᱤ ᱡᱳᱨ ᱜᱮ᱾ ᱦᱚᱭ ᱮᱫᱟᱭ ᱟᱨ ᱱᱚᱛᱮ ᱨᱤᱢᱤᱞ ᱢᱮᱱᱟᱜᱼᱟ ᱫᱟᱜ ᱮᱫᱟᱭ ᱱᱟᱥᱮ ᱱᱟᱥᱮ᱾
ᱩᱸ᱾
ᱨᱮᱭᱟᱲ ᱧᱚᱜ ᱵᱩᱡᱷᱟᱹᱜ ᱠᱟᱱᱟ᱾
ᱱᱚᱛᱮ ᱦᱚᱸ ᱦᱟᱨᱠᱮ ᱠᱟᱹᱴᱤᱡ ᱨᱮᱭᱟᱲ ᱵᱩᱡᱷᱟᱹᱜ ᱠᱟᱱᱟ᱾ ᱚᱱᱟ ᱚᱱᱛᱮᱱᱟᱜ ᱦᱚᱭ ᱛᱮᱜᱮ ᱡᱟᱹᱱᱤᱡ ᱦᱤᱡᱩᱜ ᱠᱟᱱᱟ ᱨᱮᱭᱟᱲ᱾
ᱦᱩᱸ ᱦᱟᱸ ᱦᱮᱸ ᱦᱮᱸ᱾ ᱨᱤᱢᱤᱞ ᱠᱟᱫᱟᱭ ᱮᱵᱟᱨ ᱫᱟᱜ ᱮᱫᱟᱭ ᱱᱟᱥᱮ ᱱᱟᱥᱮ ᱦᱚᱭ ᱦᱤᱡᱩᱜ ᱠᱟᱱᱟ ᱛᱚ ᱦᱟᱸᱜ ᱨᱮᱭᱟᱨ ᱧᱚᱜ ᱛᱮᱦᱤᱧ ᱫᱚ ᱵᱩᱡᱩᱜ ᱠᱟᱱᱟ ᱟᱫᱚ ᱵᱳᱨ ᱧᱤᱫᱟᱹ ᱠᱷᱚᱱ ᱜᱮ ᱦᱟᱸ ᱫᱟᱜ ᱮᱫᱟᱹᱧ ᱟᱸᱡᱚᱢ ᱮᱟ ᱦᱩᱰᱩᱨ ᱮᱟᱭ ᱫᱟᱜ ᱮᱫᱟᱭ᱾ ᱛᱮᱦᱮᱧ ᱫᱚ ᱥᱟᱨᱟᱫᱤᱱ ᱜᱮ ᱢᱚᱱᱮ ᱫᱟᱜ ᱠᱟᱭ ᱡᱟᱦᱟ ᱢᱚᱱᱮ ᱦᱩᱭᱩᱜ ᱠᱟᱱᱟ᱾
ᱚ ᱵᱮᱥ ᱵᱷᱟᱜᱤ ᱫᱟᱜ ᱟᱯᱮ ᱠᱟᱱᱟᱭ, ᱜᱚᱴᱟᱜ ᱜᱮ ᱫᱟᱜᱫ ᱜᱮᱭᱟᱭ ᱱᱤᱝᱠ ᱟᱸᱡᱚᱢᱮᱫ ᱜᱮ ᱭᱟᱹᱧ ᱠᱷᱟᱹᱟᱞ ᱟᱞᱮ
ᱡᱟᱦᱟᱸ ᱟᱫᱚ ᱚᱠᱟ ᱚᱠᱟ ᱡᱟᱭᱜᱟ ᱨᱮᱛᱚ ᱦᱚᱭᱛᱳ ᱵᱟᱭ ᱫᱟᱜ ᱮᱫᱟ ᱫᱟᱜᱟᱭ ᱦᱟᱸᱜ᱾
ᱵᱷᱟᱹᱜᱤ ᱜᱮ ᱚᱱᱟ ᱜᱮ᱾
ᱩᱱᱟᱹᱜ ᱫᱤᱱ ᱡᱚᱠᱷᱚᱱ ᱥᱤᱛᱩᱝ ᱠᱟᱱ ᱛᱟᱦᱮᱸᱱᱟ ᱥᱤᱛᱩᱝ ᱥᱚᱢᱚᱭ ᱫᱚ ᱮᱸ ᱱᱚᱝᱠᱟ ᱦᱩᱭᱩᱜ ᱠᱟᱱ ᱛᱟᱦᱮᱸᱱᱟ ᱡᱮ ᱩᱱᱟᱹᱜ ᱡᱨᱮ ᱥᱤᱛᱩᱝ ᱠᱟᱱᱟ ᱞᱚᱞᱚ ᱵᱩᱡᱷᱟᱹᱜ ᱠᱟᱱᱟ ᱪᱮᱫ ᱠᱟ ᱦᱩᱭᱩᱜᱼᱟ ᱚᱠᱟᱨᱮᱢ ᱛᱟᱦᱮᱸᱱᱟ ᱩᱱᱟᱹᱜ ᱥᱤᱛᱩᱝ ᱨᱮ? ᱱᱤᱛᱳ ᱡᱚᱠᱷᱚᱱᱮ ᱫᱟᱜ ᱮᱫᱟ ᱛᱚᱠᱷᱚᱱ ᱫᱚ ᱟᱵᱟᱨ ᱫᱟᱜ ᱨᱮᱱᱟᱜ ᱯᱨᱚᱵᱞᱮᱢ ᱦᱩᱭᱩᱜ ᱠᱟᱱᱟ᱾ ᱚᱱᱠᱟᱭ ᱫᱟᱜ ᱮᱫᱟ ᱦᱳᱭ ᱫᱟᱜ ᱜᱮ ᱵᱟᱭ ᱟᱹᱥᱳᱲᱮᱫᱟ᱾
ᱪᱮᱫ ᱛᱮᱦᱚᱸ ᱥᱟᱹᱱᱛᱤ ᱵᱟᱹᱱᱩᱜᱼᱟ᱾
ᱦᱩᱸ ᱢᱟᱹᱱᱢᱤᱭᱟᱜ ᱫᱚ ᱚᱠᱟᱨᱮ ᱥᱟᱱᱛᱤ ᱵᱟᱹᱱᱩᱜ ᱠᱟᱫᱟ᱾
ᱡᱟᱹᱥᱛᱤ ᱥᱤᱛᱩᱝ ᱟᱢ ᱨᱮᱦᱚᱸ ᱢᱮᱱᱟ ᱥᱤᱛᱩᱝ ᱮᱫᱟᱭ ᱟᱨ ᱫᱟᱜ ᱟᱢ ᱨᱮᱦᱚᱸ ᱢᱮᱱᱟ ᱫᱟᱜ ᱮ ᱫᱟᱭ ᱩᱱᱟᱹ ᱟᱸᱴ ᱢᱚᱸᱡ ᱵᱟᱝ ᱵᱩᱡᱷᱟᱹᱜ ᱠᱟᱱᱟ᱾
ᱡᱟᱦᱟᱸᱴᱟᱜ ᱜᱮ ᱴᱷᱤᱠ ᱥᱤᱛᱩᱝ ᱛᱚ ᱮᱠᱫᱚᱢ ᱜᱮ ᱥᱟᱦᱟᱣ ᱵᱟᱝ ᱜᱟᱱᱚᱜᱼᱟ ᱛᱟᱣ ᱫᱟᱜ ᱮᱫᱟᱭ᱾ ᱪᱮᱜ ᱟᱨ ᱞᱟᱹᱭ ᱟᱢ ᱴᱷᱤᱠ ᱜᱮᱭᱟ ᱪᱚᱞᱚ
ᱦᱩᱸ ᱦᱩᱸ ᱟᱫᱚ ᱟᱵᱚ ᱱᱚᱝᱠᱟ ᱵᱷᱟᱨᱚᱛ ᱫᱤᱥᱚᱢ ᱥᱮ ᱟᱵᱚ ᱤᱱᱰᱤᱭᱟ ᱨᱮᱜᱮ ᱱᱚᱝᱠᱟ ᱱᱚᱝᱠᱱᱟᱜ ᱟᱵᱚᱦᱟᱣᱟ ᱫᱚ ᱢᱮᱱᱟᱜ ᱠᱟᱫᱟ᱾ ᱯᱚᱨᱤᱵᱚᱨᱛᱚᱱ ᱪᱟᱞᱟᱜᱼᱟ᱾ ᱥᱤᱛᱩᱝ ᱦᱚᱸ ᱢᱮᱱᱟᱜᱼᱟ, ᱫᱟᱜ ᱦᱚᱸ ᱢᱮᱱᱟᱜᱼᱟ, ᱨᱮᱭᱟᱲ ᱦᱚᱸ ᱢᱮᱱᱟᱜᱼᱟ,
ᱡᱷᱚᱛᱚ ᱜᱮ᱾
ᱦᱩᱸ᱾
ᱮᱴᱟᱜ ᱥᱮᱫ ᱫᱚ ᱤᱱᱠᱟᱹ ᱵᱟᱝ ᱦᱩᱭᱩᱜ ᱜᱮᱭᱟ ᱨᱮᱭᱟᱲ ᱠᱷᱟᱡ ᱨᱮᱭᱟᱲ ᱜᱮ᱾
ᱮᱴᱟᱜ ᱮᱴᱟᱜ ᱫᱤᱥᱚᱢ ᱠᱚᱨᱮ ᱫᱚ ᱦᱟᱸᱜ ᱦᱚᱭᱛᱚ ᱮᱢᱚᱱ ᱨᱮᱭᱟᱲ ᱛᱟᱦᱮᱱᱟ ᱚᱸᱰᱮ ᱫᱚ ᱨᱮᱭᱟᱲ ᱜᱮ ᱛᱟᱦᱮᱱᱟ ᱜᱚᱴᱟ ᱫᱤᱥᱚᱢ
ᱦᱳᱭ ᱟᱹᱰᱤ ᱜᱟᱱ ᱫᱤᱱ ᱟᱵᱚ ᱫᱚ ᱛᱚᱵᱩ ᱫᱚ ᱢᱟᱱᱮ ᱠᱚᱢ ᱠᱚᱢ ᱵᱚᱱ ᱧᱟᱢᱟ ᱾
ᱦᱩ ᱚᱱᱟ ᱠᱷᱚᱱ ᱩᱱᱠᱩ ᱫᱚ ᱚᱱᱟ ᱨᱮᱭᱟᱲ ᱟᱫᱚ ᱟᱵᱚ ᱱᱤᱭᱟᱹ ᱠᱚᱨᱮ ᱫᱚ ᱨᱮᱭᱟᱲ ᱫᱚ ᱩᱱᱠᱩ ᱫᱚ ᱵᱟᱝᱠᱚ ᱢᱚᱱᱮᱭᱟ ᱩᱱᱠᱩ ᱫᱚ ᱞᱚᱞᱚ ᱜᱮ ᱠᱚ ᱵᱩᱡ-ᱟ ᱚᱱᱟ ᱫᱚ ᱾
ᱦᱳᱭ ᱱᱚᱣᱟ ᱞᱚᱞᱚ ᱜᱮᱠᱚ ᱵᱩᱡ-ᱟ ᱾
ᱟᱵᱚᱣᱟᱜ ᱢᱟ ᱱᱚᱜᱼᱚᱭ ᱛᱤᱱᱟᱹᱜ ᱨᱮᱭᱟᱲ ᱛᱟᱦᱮᱱᱟ ᱩᱱᱟᱹᱜ ᱵᱟᱝ ᱛᱟᱦᱮᱱᱟ ᱵᱟᱨ ᱩᱱᱠᱩ ᱫᱚ ᱢᱟᱭᱱᱟᱥ ᱟᱭᱢᱟ ᱪᱟᱞᱟᱜ ᱛᱟᱠᱚᱣᱟ ᱾
ᱦᱮᱸ ᱢᱟᱭᱱᱟᱥ ᱦᱩᱭ ᱪᱟᱞᱟᱜᱼᱟ ᱟᱵᱚᱣᱟᱜ ᱛᱚ ᱩᱱᱟᱹᱜ ᱫᱚ ᱟᱬᱜᱚ ᱦᱚᱸ ᱵᱟᱝ ᱟᱬᱜᱚᱜᱼᱟ ᱾
ᱦᱩᱸ ᱟᱵᱚ ᱢᱟᱛᱚ ᱢᱟᱭᱱᱟᱥ ᱜᱮ ᱵᱟᱝ ᱟᱵᱚ ᱥᱮᱫ ᱢᱟ ᱚᱱᱮᱠ ᱠᱚᱨᱮ ᱨᱮᱭᱟᱲ ᱫᱤᱱ ᱦᱚᱸ ᱢᱟᱭᱱᱟᱥ ᱨᱮᱫᱚ ᱵᱟᱝ ᱪᱟᱞᱟᱜᱼᱟ ᱚᱱᱠᱟ ᱵᱟᱨᱚ ᱛᱮᱨᱚ ᱫᱚᱥ ᱠᱚᱛᱮ ᱦᱤᱡᱩᱜᱼᱟ ᱾
ᱦᱳᱭ
ᱚᱱᱟ ᱠᱚᱨᱮ ᱩᱱᱠᱩ ᱫᱚᱠᱚ ᱦᱮᱣᱟᱭᱮᱱᱟ ᱟᱫᱚ ᱩᱱᱠᱩ ᱡᱚᱫᱤ ᱱᱚᱰᱮᱢ ᱟᱹᱜᱩ ᱠᱚᱣᱟ ᱱᱚᱝᱠᱟ ᱩᱱᱠᱩ ᱫᱚ ᱱᱚᱸᱰᱮ ᱵᱟᱝᱠᱚ ᱛᱟᱦᱮᱸ ᱫᱟᱲᱮᱭᱟᱜᱼᱟ ᱟᱨ ᱟᱢ ᱦᱚᱸ ᱡᱩᱫᱤ ᱚᱱᱛᱮᱢ ᱪᱟᱞᱟᱜᱼᱟ ᱥᱮ ᱚᱱᱛᱮ ᱠᱚ ᱤᱫᱤ ᱢᱮᱭᱟ ᱟᱢᱦᱚᱸ ᱵᱟᱢ ᱛᱟᱦᱮᱸ ᱫᱟᱲᱮᱭᱟᱜᱼᱟ᱾
ᱦᱳᱭ ᱦᱚᱲᱢᱚ ᱵᱟᱭ ᱤᱭᱟᱹᱭᱟ ᱥᱮ ᱯᱟᱹᱨᱠᱟᱹᱣ ᱵᱟᱝ ᱛᱟᱦᱮᱱᱟ ᱦᱚᱲᱢᱚ ᱨᱮᱱᱟᱜ
ᱯᱟᱹᱨᱠᱟᱹᱣ ᱵᱟᱝ ᱛᱟᱦᱮᱸ ᱜᱟᱱ ᱞᱮᱠᱷᱟᱱ ᱟᱫᱚ ᱵᱟᱨᱯᱮ ᱫᱤᱱ ᱛᱟᱦᱮᱸ ᱞᱮᱠᱷᱟᱱ ᱦᱚᱭᱛᱚ ᱟᱵᱟᱨ ᱦᱟᱜ ᱚᱸᱰᱮ ᱚᱱᱟ ᱥᱟᱞᱟᱜ ᱚᱱᱟ ᱯᱨᱚᱠᱨᱤᱛᱤ ᱥᱟᱞᱟᱜ ᱚᱸᱰᱮᱱᱟᱜ ᱟᱵᱚᱦᱟᱣᱟ ᱥᱟᱞᱟᱜ ᱾ ᱟᱵᱟᱨ ᱟᱸᱡᱚᱢ ᱥᱩᱭ ᱥᱩᱭ ᱥᱩᱭᱡᱟᱨᱞᱮᱱᱰ ᱨᱮᱫᱚ ᱢᱟᱱᱮ ᱞᱟᱹᱭ ᱠᱚ ᱦᱟᱸᱜ ᱟᱹᱰᱤ ᱢᱚᱸᱡᱽ ᱜᱮᱭᱟ ᱵᱟᱭ ᱥᱤᱛᱩᱝᱼᱟ ᱵᱟᱭ ᱨᱮᱭᱟᱲᱟ ᱚᱸᱰᱮ ᱫᱚ ᱢᱚᱸᱡᱽ ᱜᱮ ᱛᱟᱦᱮᱱᱟ ᱾ ᱚᱱᱠᱟ ᱟᱸᱡᱚᱢ ᱦᱩᱭ ᱠᱟᱱᱟ ᱧᱮᱞ ᱦᱩᱭ ᱠᱟᱱᱟ ᱴᱤᱵᱤ ᱠᱚᱨᱮ ᱦᱚᱸ ᱾ ᱚᱸᱰᱮ ᱫᱚ ᱡᱮᱢᱚᱱ ᱦᱚᱸ-ᱱᱚᱣᱟ ᱟᱵᱚᱣᱟᱜ ᱵᱚᱥᱚᱱᱛᱚ ᱥᱚᱢᱚᱭ ᱡᱟᱦᱟᱸ ᱛᱟᱦᱮᱱᱟ ᱟᱵᱚᱦᱟᱣ ᱟᱨᱠᱤ ᱵᱟᱝ ᱨᱮᱭᱟᱲᱟ ᱵᱟᱝ ᱥᱤᱛᱩᱝᱼᱟ ᱾ ᱢᱚᱡᱽ ᱜᱮ ᱟᱹᱭᱠᱟᱹᱜᱼᱟ ᱾ ᱚᱱᱠᱟᱱ ᱴᱟᱭᱤᱯ ᱢᱮᱱᱟᱠᱚ ᱚᱱᱠᱟ ᱚᱸᱰᱮ ᱛᱟᱦᱮᱱᱟ ᱾ ᱥᱟᱨᱟ ᱵᱚᱪᱷᱚᱨ ᱜᱮ ᱾ ᱟᱱᱟᱛᱮ ᱚᱸᱰᱮᱱ ᱠᱚ ᱦᱚᱲ ᱫᱚ ᱦᱟᱸᱜ ᱟᱠᱚᱣᱟᱜ ᱦᱚᱲᱢᱚ ᱠᱚᱦᱚᱸ ᱴᱷᱤᱠ ᱜᱮ ᱛᱟᱦᱮᱱ ᱛᱟᱠᱚᱣᱟ ᱾
ᱦᱩᱸ ᱮᱠᱤ ᱚᱭᱮᱫᱟᱨ ᱾
ᱟᱵᱟᱨ ᱮᱴᱟᱜ ᱮᱴᱟᱜ ᱡᱟᱦᱟᱸ ᱢᱮᱱᱟᱜ ᱠᱚᱣᱟ ᱫᱤᱥᱚᱢ ᱠᱚᱨᱮᱱ ᱦᱚᱲ ᱢᱟ ᱟᱵᱟᱨ ᱦᱟᱸᱜ ᱤᱱᱰᱤᱭᱟ ᱠᱚ ᱠᱩᱥᱤᱭᱟᱜᱼᱟ ᱾ ᱟᱵᱚ ᱫᱤᱥᱚᱢ ᱠᱚ ᱠᱩᱥᱤᱭᱟᱜᱼᱟ ᱴᱩᱨᱤᱥᱴ ᱞᱮᱠᱟᱛᱮᱠᱚ ᱦᱤᱡᱩᱜᱼᱟ ᱫᱟᱬᱟᱱ ᱟᱠᱚ ᱾ ᱦᱟᱰᱮᱸ ᱱᱟᱸᱰᱮᱱᱟᱜ ᱠᱟᱞᱪᱟᱨ ᱥᱮ ᱚᱸᱰᱮᱱᱟᱜ ᱟᱵᱚᱦᱟᱣ ᱦᱚᱸ ᱴᱷᱤᱠ ᱜᱮᱭᱟ ᱾
ᱦᱩᱸ
ᱜᱷᱳᱣᱟ ᱨᱮᱢᱟ ᱯᱨᱟᱭ ᱠᱚ ᱛᱟᱦᱮᱱ ᱜᱮᱭᱟ ᱡᱟᱦᱟᱸᱭ ᱠᱚ ᱦᱤᱡᱩᱜᱼᱟ ᱴᱩᱨᱤᱥᱴ ᱾ ᱵᱟᱭᱨᱮ ᱫᱤᱥᱚᱢ ᱨᱮ ᱱᱚᱝᱠᱟ ᱟᱵᱚ ᱪᱮᱫ ᱞᱮᱠᱟ ᱵᱟᱵᱩ ᱛᱟᱥᱮ ᱠᱚᱣᱟ ᱠᱚ ᱨᱚᱦᱚᱲ ᱦᱟᱠᱩ ᱠᱚ ᱩᱱᱠᱩ ᱚᱸᱰᱮ ᱠᱚ ᱛᱟᱥᱮ ᱠᱚᱜᱼᱟ,
ᱥᱤᱛᱩᱝ ᱨᱮ, ᱩᱱᱠᱩ ᱫᱚ ᱡᱮ ᱦᱩᱛᱩ ᱟᱠᱚ ᱮᱥᱮᱞ ᱜᱮᱭᱟ ᱠᱚ ᱯᱩᱴ ᱜᱮᱭᱟ ᱠᱚ ᱟᱫᱚ ᱩᱱᱠᱩ ᱫᱚ ᱚᱱᱟ ᱟᱠᱚᱣᱟᱜ ᱦᱚᱲ ᱢᱚ ᱨᱮᱱᱟᱜ ᱨᱚᱝ ᱦᱚᱸ ᱵᱟᱝ ᱠᱚ ᱠᱩᱥᱤᱭᱟᱜᱼᱟ ᱱᱚᱸᱰᱮ ᱤᱱᱰᱤᱭᱟ ᱨᱮᱱᱟᱜ ᱡᱟᱦᱟᱸ ᱨᱚᱝ ᱢᱮᱱᱟᱜᱼᱟ ᱦᱚᱲᱢᱚ ᱨᱮᱭᱟᱜ ᱥᱮ ᱩᱱᱠᱩ ᱫᱤᱥᱚᱢ ᱫᱤᱥᱚᱢ ᱦᱚᱲ ᱨᱮᱭᱟᱜ ᱩᱱᱠᱩ ᱫᱚ ᱚᱱᱟ ᱛᱟᱦᱮᱸ ᱥᱟᱱᱟ ᱠᱚᱣᱟ, ᱡᱚᱛᱚ ᱦᱚᱲᱟᱜ ᱜᱮ ᱡᱟᱦᱟᱸ ᱛᱟᱦᱮᱱ ᱛᱟᱠᱚᱣᱟ ᱟᱠᱚᱣᱟᱜ ᱱᱤᱡᱮ ᱨᱟᱜ ᱫᱚ ᱵᱟᱝ ᱠᱚ ᱠᱩᱥᱤ ᱭᱟᱜᱼᱟ ᱾ ᱮᱴᱟᱜ ᱦᱚᱲ ᱫᱚᱭ ᱢᱮᱱ ᱫᱟ ᱱᱚᱝᱠᱟ ᱛᱟᱦᱮᱱ ᱛᱤᱧ ᱠᱷᱟᱡ ᱥᱮ ᱱᱚᱝ ᱠᱟ ᱦᱩᱭ ᱞᱮᱱ ᱠᱷᱟᱡ ᱵᱷᱟᱹᱜᱤ ᱛᱟᱦᱮᱸ ᱠᱚᱜᱼᱟ᱾
ᱚᱱᱟᱜᱮ ᱟᱨ ᱤᱱᱰᱤᱭᱟ ᱨᱮᱱ ᱫᱚ ᱢᱟᱱᱮ ᱢᱤᱠᱥ ᱡᱮᱢᱚᱱᱼᱼ
ᱦᱩᱸ ᱦᱩᱸ
ᱡᱚᱛᱤ ᱯᱷᱮᱥ ᱠᱟᱴ ᱦᱚᱸ ᱞᱟᱹᱭᱟ ᱡᱟᱛᱮ ᱢᱟᱱᱮᱼᱼ ᱮᱴᱟᱜ ᱤᱭᱩᱱᱤᱠ ᱦᱩᱭᱩᱜᱼᱟ ᱟᱨ ᱮᱴᱟ ᱡᱟᱭᱜᱟ ᱠᱚ ᱨᱮᱼᱼ ᱢᱮᱠ ᱥᱤᱢᱟᱢ ᱢᱤᱫ ᱢᱤᱫ ᱜᱮ ᱦᱩᱭᱩᱜ ᱛᱟᱠᱚ ᱜᱮᱭᱟ ᱟᱨ ᱯᱤᱠ ᱠᱟᱞᱟᱨ ᱦᱚᱸ ᱠᱟᱛᱟ ᱠᱚ
ᱟᱵᱟᱨ ᱱᱚᱛᱮ ᱪᱤᱱ ᱪᱤᱱ ᱥᱮ ᱡᱟᱯᱟᱱ ᱥᱮᱫ ᱪᱟᱞᱟᱣ ᱞᱮᱱ ᱠᱷᱟᱱ ᱛᱚ ᱦᱚᱲ ᱜᱮ ᱛᱚ ᱵᱟᱢ ᱴᱷᱤᱠᱟᱹ ᱠᱚᱣᱟ ᱦᱟᱸᱠ ᱡᱷᱚᱛᱚ ᱦᱚᱲ ᱦᱟᱜ ᱢᱤᱫ ᱨᱚᱠᱚᱢ ᱜᱮᱢ ᱧᱮᱞ ᱠᱚᱣᱟ᱾
ᱦᱳᱭ ᱚᱱᱟ ᱜᱮᱼᱼ ᱟᱨ ᱱᱚᱸᱰᱮ ᱱᱟᱜ ᱫᱚ ᱮᱠᱫᱚᱢ ᱟᱞᱟᱫᱟ ᱟᱞᱟᱫᱟ ᱦᱳᱭᱳᱜ ᱜᱮᱭᱟ᱾ ᱦᱚᱸ ᱦᱚᱲ ᱢᱚ ᱨᱮᱱᱟᱜ ᱨᱚᱝ ᱦᱚᱸ ᱢᱤᱫ ᱢᱤᱫ ᱦᱚᱲ ᱟᱜ ᱢᱤᱫ ᱨᱚᱠᱚᱢ
ᱦᱩᱸ
ᱟᱫᱚᱢ ᱟᱫᱚᱢ ᱱᱟᱠᱷᱟᱡ ᱱᱚᱸᱰᱮ ᱦᱚᱸᱠᱚ ᱵᱟᱯᱞᱟᱜ ᱠᱟᱱ ᱜᱮᱭᱟ ᱩᱱ ᱯᱷᱚ ᱨᱮᱱ ᱡᱟᱭᱜᱟ ᱠᱚ ᱦᱤᱡᱩᱜ ᱠᱟᱱᱟ᱾ ᱯᱦᱳᱨᱮᱱᱟᱨ ᱠᱚᱦᱚ ᱱᱚᱰᱮ ᱜᱷᱚᱱ ᱠᱚ ᱵᱟᱯᱞᱟᱜ ᱱᱚᱸᱰᱮ ᱠᱷᱚᱱ ᱥᱟᱯᱲᱟᱜ ᱠᱟᱱ ᱜᱮᱭᱟ ᱦᱩᱸ
ᱟᱹᱰᱤ ᱡᱳᱨ ᱟᱹᱰᱤ ᱡᱟᱹᱥ ᱛᱤ ᱜᱮ ᱵᱟᱝ ᱠᱚ ᱡᱟᱦᱟᱸᱭᱼᱼ ᱚᱰᱮ ᱨᱮᱱ ᱦᱚᱲ ᱵᱟᱭ ᱠᱩᱥᱤ ᱟᱭᱟ ᱦᱟᱹᱱᱤ ᱫᱚ ᱫᱚ ᱢᱮ ᱠᱩᱥᱤ ᱵᱟᱝ
ᱦᱩᱸ ᱦᱩᱸ ᱱᱚᱸᱰᱮ ᱦᱚᱸ ᱚᱹᱱᱤ ᱥᱟᱶᱛᱮ ᱡᱟᱦᱟᱸᱭ ᱟᱯᱷᱨᱤᱠᱟ ᱨᱮᱱ ᱦᱚᱲ ᱢᱮᱱᱟᱜ ᱠᱚᱣᱟ ᱩᱱᱠᱩ ᱦᱚᱛᱚ ᱦᱮᱸᱫᱮ ᱜᱮᱭᱟ ᱠᱚ ᱟᱫᱚᱼᱼ ᱚᱸᱰᱮ ᱱᱟᱜ ᱡᱟᱦᱟᱸ ᱥᱤᱛᱩᱝ ᱢᱮᱱᱟ ᱠᱚ ᱟᱹᱰᱤ ᱥᱤᱛᱩᱝ ᱠᱚ ᱟᱨ ᱡᱚᱢ ᱧᱩ ᱦᱚᱸ ᱛᱷᱚᱲᱟ᱾ ᱟᱫᱚ ᱚᱸᱰᱮ ᱟᱭᱢᱟ ᱩᱛᱟᱹᱨ ᱠᱚ ᱪᱟᱞᱟᱜ ᱜᱮᱭᱟ ᱚᱱᱠᱟ ᱯᱷᱚᱨᱮᱱᱟᱨ ᱠᱚ ᱩᱱᱠᱩ ᱟᱵᱟᱨ ᱦᱮᱸᱫᱮ ᱦᱚᱲ ᱠᱚ ᱠᱩᱥᱤ ᱭᱟᱠᱚ ᱜᱮᱭᱟ᱾
ᱦᱳᱭ ᱩᱱᱠᱩ ᱢᱤᱫ ᱴᱟᱝ ᱮᱴᱟᱜ ᱨᱚᱠᱚᱢ ᱟᱜ ᱨᱚᱝ ᱛᱟᱠᱚ᱾ ᱚᱱᱟ ᱫᱚ ᱡᱟᱹᱥᱛᱤ ᱥᱤᱛᱩᱝ ᱛᱚ ᱟᱨ ᱟᱹᱰᱤ ᱡᱟᱹᱥᱛᱤ ᱠᱟᱹᱴᱤᱡ ᱵᱷᱟᱜᱤ ᱜᱮᱭᱟ ᱠᱚᱼᱼ
ᱚᱰᱮ ᱟᱵᱚ ᱨᱮᱱᱼᱼ ᱦᱚᱢ
ᱦᱳᱭ ᱟᱨ ᱩᱱᱠᱩ ᱣᱟᱜ ᱦᱚᱸ ᱯᱷᱮᱥ ᱴᱟᱜ ᱢᱤᱫ ᱜᱮᱛᱟ ᱠᱚᱣᱟ ᱢᱚᱴᱟ ᱢᱩᱴᱤ᱾ ᱠᱚᱢ ᱧᱚᱜ ᱜᱮᱼᱼ ᱢᱚᱴᱟ ᱢᱩᱴᱤ ᱫᱚ ᱢᱟᱱᱮ ᱢᱤᱫ ᱜᱮ ᱞᱟᱹᱭ ᱜᱟᱱᱚᱜᱼᱟ ᱵᱟᱝ
ᱦᱮᱸᱻ ᱚᱱᱠᱟ ᱠᱟᱱ ᱜᱮᱭᱟ ᱦᱟᱸᱜ ᱟᱵᱚ ᱱᱚᱰᱮ ᱤᱱᱰᱤᱭᱟ ᱨᱮᱢᱟᱸᱜ ᱡᱚᱛᱚ ᱞᱮᱠᱟᱱ ᱦᱚᱲ ᱜᱮᱢ ᱧᱟᱢ ᱠᱚᱣᱟ ᱦᱮᱸᱫᱮ ᱦᱚᱸ ᱮᱥᱮᱼᱼ ᱟᱨ ᱮᱢᱱᱤ ᱡᱟᱦᱟᱸ ᱛᱟᱞᱟ ᱛᱟᱞᱤ ᱨᱮ ᱡᱟᱦᱟᱸᱭ ᱢᱮᱱᱟᱜᱼᱼ ᱠᱩᱣᱟ ᱦᱮᱸᱫᱮ ᱦᱚᱸ ᱵᱟᱝ ᱟ ᱮᱥᱮᱞ ᱦᱚᱸ ᱵᱟᱝ ᱟ ᱚᱱᱠᱟ ᱦᱚᱲ ᱦᱚᱸ ᱢᱮᱱᱟᱜ ᱠᱚᱣᱟ᱾ ᱟᱫᱚ ᱟᱯᱷᱨᱤᱠᱟ ᱨᱮᱫᱚ ᱡᱟᱦᱟᱸᱭ ᱦᱚᱲ ᱠᱚ ᱢᱮᱱᱟᱜ ᱠᱚᱣᱟ ᱩᱱᱼᱼ ᱟᱠᱚᱣᱟᱜ ᱩᱵ ᱫᱚ ᱦᱟᱸᱜ ᱪᱮᱫ ᱞᱮᱠᱟ ᱪᱚ ᱛᱟᱦᱮᱱᱟ ᱟᱨᱠᱤ ᱮᱴᱟᱜ ᱫᱷᱟᱨᱟ ᱧᱚᱜ ᱜᱮ ᱩᱱᱠᱩ ᱫᱚ ᱯᱤᱴᱤ ᱧᱚᱜ ᱜᱮᱛᱟ ᱠᱚᱣᱟ ᱥᱮᱼᱼ ᱟᱫᱚ ᱦᱩᱰᱤᱧ ᱦᱩᱰᱤᱧ ᱧᱚᱜ ᱩᱵ ᱫᱷᱟᱨᱟ ᱩᱵ ᱛᱟᱦᱮᱱ ᱛᱟᱠᱚᱣᱟ ᱟᱫᱚ ᱧᱮᱞᱚᱜ ᱜᱮᱭᱟ ᱢᱚᱸᱡᱽ ᱜᱮᱼᱼ
ᱦᱳᱭ ᱵᱟᱝ ᱢᱟᱲᱟᱝ ᱵᱟᱝ ᱜᱟᱱᱚᱜ ᱛᱟᱠᱚᱣᱟ ᱪᱤᱠᱟᱹᱛᱮ ᱪᱤᱠᱤ ᱡᱟᱱᱤ ᱪᱚ
ᱢᱟᱲᱟᱝ ᱦᱩᱭᱩᱜ ᱛᱟᱠᱚ ᱦᱩᱭᱩᱜ ᱠᱚᱨᱟᱣ ᱟᱠᱚ ᱥᱮ ᱵᱟᱝ ᱥᱮᱠᱚ ᱫᱮᱠᱟᱭᱟ ᱠᱚ ᱵᱩᱡᱷᱟᱹᱣ ᱵᱟᱝ ᱧᱟᱢᱚᱜᱼᱟ᱾ ᱦᱩᱰᱤᱧ ᱦᱩᱰᱤᱧ ᱜᱮ ᱛᱟᱦᱮᱱ ᱛᱟᱠᱚᱣᱟᱛᱚ ᱜᱤᱫᱽᱨᱟᱹ ᱠᱚᱣᱟᱜ ᱦᱚᱸ ᱟᱨ ᱮᱴᱟᱜ ᱞᱟᱹᱴᱩ ᱦᱚᱲ ᱠᱚᱣᱟᱜ ᱦᱚᱸ ᱧᱮᱞ ᱦᱩᱭᱩᱜᱼᱼ
ᱦᱮᱸ ᱟᱵᱚᱣᱟᱜ ᱪᱮᱫ ᱞᱮᱠᱟ ᱥᱚᱡᱷᱮ ᱥᱟᱦᱤᱡ ᱳᱭᱳᱜ ᱜᱮᱭᱟ ᱩᱱᱠᱩᱣᱟᱜ ᱦᱚᱸ ᱵᱟᱝ ᱦᱳᱭᱳ ᱜᱮᱭᱟ ᱟᱵᱚ᱾ ᱴᱷᱮᱱ ᱫᱚ ᱥᱚᱡᱷᱮᱣ ᱦᱩᱭᱩᱜ ᱜᱮᱭᱟ ᱟᱨ ᱚᱝᱠᱟ ᱩᱱᱟᱹᱜ ᱴᱟᱠ ᱛᱤᱥ ᱦᱚᱸ ᱵᱟᱝ ᱦᱩᱭᱩᱜ ᱛᱟᱠᱚ ᱜᱮᱭᱟ ᱚᱱᱟ ᱡᱟᱦᱟᱸᱛ ᱵᱚᱥᱛᱤ ᱱᱚᱝᱠᱟ ᱜᱷᱩᱛᱤ
ᱥᱟᱹᱭ ᱜᱮᱭᱟᱢ ᱚᱱᱟ ᱪᱮ ᱦᱚᱲᱢᱚ ᱥᱟᱞᱟᱜ ᱜᱮ ᱚᱱᱠᱟ ᱢᱮᱱᱟᱜᱼᱟ, ᱚᱱᱠᱟ ᱵᱩᱡᱷᱟᱹᱜᱼᱟ ᱩᱵ ᱞᱮᱠᱟ ᱦᱚᱸ ᱵᱟᱝ ᱧᱮᱞᱚᱜᱼᱟ ᱚᱱᱟ ᱫᱚ
ᱦᱳᱭ
ᱦᱳᱭ ᱱᱤᱭᱟᱹ ᱡᱟᱦᱟᱸ ᱛᱤᱱᱟᱹᱜ ᱢᱮᱱᱟᱜ ᱠᱚᱣᱟ ᱩᱱᱠᱩ ᱦᱚᱲ ᱟᱛᱮᱫ ᱜᱮ ᱡᱟᱦᱟᱸ ᱛᱤᱱᱟᱹᱜ ᱞᱟᱹᱴᱩ ᱞᱟᱹᱴᱩ ᱢᱟᱨᱟᱝ ᱢᱟᱨᱟᱝ ᱡᱟᱦᱟᱸ ᱛᱤᱱᱟᱹᱜ ᱠᱳᱢᱯᱟᱱᱤ ᱠᱚ ᱢᱮᱱᱟᱜᱼᱟ ᱩᱱᱠᱩ ᱦᱚᱲ ᱟᱛᱮᱫ ᱜᱮ ᱡᱟᱹᱥᱛᱤ ᱠᱚ ᱠᱚᱨᱟᱣ ᱵᱟᱲᱟᱭ ᱜᱮᱭᱟ ᱛᱮᱦᱮᱧ ᱜᱟᱯᱟ ᱢᱟ ᱦᱟᱸᱜ ᱵᱨᱮᱱᱰ ᱯᱨᱢᱳᱥᱚᱱ ᱠᱚ ᱡᱟᱦᱟᱸ ᱧᱮᱞᱚᱜ ᱠᱟᱱ ᱮᱰᱵᱷᱮᱴᱟᱡ ᱠᱚ
ᱦᱳᱭ
ᱮᱴᱟᱜ ᱮᱴᱟᱜ ᱫᱤᱥᱚᱢ ᱠᱚᱨᱮ ᱟᱵᱚ ᱤᱱᱰᱤᱭᱟ ᱨᱮᱫᱚ ᱦᱚᱭᱛᱚ ᱚᱱᱠᱟᱱᱟᱜ ᱫᱚ ᱵᱟᱠᱚ ᱠᱚᱨᱟᱣᱟ ᱚᱱᱛᱮ ᱮᱴᱟᱜ ᱡᱟᱦᱟᱸ ᱵᱷᱟᱹᱜᱮ ᱵᱷᱟᱹᱜᱮ ᱫᱤᱥᱚᱢ ᱢᱮᱱᱟᱜᱼᱟ ᱩᱱᱠᱩ ᱦᱚᱲ ᱟᱛᱮᱠᱚ ᱤᱭᱟᱹ ᱦᱚᱪᱚ ᱠᱚᱣᱟ ᱵᱮᱱ ᱯᱨᱢᱳᱥᱚᱱ ᱠᱚ ᱠᱚᱨᱟᱣ ᱦᱚᱪᱚ ᱠᱚᱣᱟ
ᱦᱩ
ᱛᱟᱦᱚᱞᱮ ᱛᱤᱦᱤᱧ ᱜᱟᱯᱟ ᱫᱚ ᱦᱟᱸᱜ ᱪᱮᱫᱞᱮᱠᱟ ᱟᱯᱮ ᱚᱱᱟ ᱠᱚᱨᱮ ᱫᱚ? ᱟᱨ ᱪᱟᱥᱤ ᱵᱟᱥᱤ ᱠᱚ ᱦᱚᱲ ᱠᱚ ᱩᱰᱩᱠᱚᱜ ᱠᱟᱱᱟ ᱥᱮ ᱵᱟᱝᱟ ᱪᱟᱥ ᱞᱟᱹᱜᱤᱫ ᱫᱚ?
ᱦᱩ ᱩᱰᱩᱠᱚᱜ ᱠᱟᱱ ᱜᱮᱭᱟ ᱠᱚ ᱚᱱᱟ ᱦᱩᱲᱩ ᱠᱚ ᱜᱤᱲᱤ ᱵᱟᱲᱟ ᱠᱟᱜᱼᱟ ᱠᱚ ᱨᱟᱠᱟᱵ ᱠᱟᱱᱟ ᱧᱮᱞᱮᱟᱹᱤᱧ ᱤᱧᱦᱚᱸ ᱛᱮᱦᱮᱧ ᱵᱟᱹᱧ ᱧᱮᱞ ᱠᱟᱫ ᱠᱟᱱᱟ, ᱨᱟᱠᱟᱵ ᱠᱟᱱᱟ ᱥᱮ ᱵᱟᱝ ᱤᱧᱦᱚᱧ ᱢᱚᱱᱮᱭᱮᱫ ᱛᱟᱦᱮᱱᱟ ᱢᱮ ᱟᱛᱟᱜ ᱠᱟᱱᱟ ᱡᱟᱹᱱᱤᱡ ᱠᱷᱟᱱ ᱫᱚ ᱩᱰᱳᱜ ᱟᱠᱟᱱᱟ ᱫᱟᱨᱮᱜ ᱠᱟᱱᱟ ᱮᱵᱟᱨ ᱫᱟᱜ ᱞᱮᱠᱷᱟᱱ ᱜᱮ ᱫᱟᱜᱟᱭ ᱛᱤᱥ ᱱᱚᱣᱟ ᱛᱚ ᱢᱚᱱᱮ ᱦᱚᱭ ᱟᱥᱟᱲ ᱵᱚᱸᱜᱟ ᱛᱚᱵᱮ ᱫᱟᱜ ᱞᱮᱠᱷᱟᱱ ᱨᱚᱦᱚᱭᱟᱠᱚ ᱡᱚᱠᱷᱚᱱ ᱱᱚᱣᱟ ᱛᱚᱞᱟ ᱡᱩᱚᱫᱤ ᱱᱚᱝᱠᱟ ᱦᱟᱨᱟᱜ ᱠᱟᱱ ᱛᱟᱠ ᱠᱚ ᱥᱮ ᱡᱩᱫᱤ ᱫᱟᱜ ᱜᱚᱫᱟᱭ ᱮᱠᱫᱚᱢ ᱟᱪᱠᱟ ᱜᱮ ᱡᱷᱚᱛᱚ ᱮᱦᱚᱵ ᱜᱚᱫᱟ ᱠᱚ
ᱦᱩᱸ ᱦᱩᱸ ᱱᱚᱠᱷᱟᱱ ᱛᱮᱦᱤᱧ ᱜᱟᱯᱟ ᱢᱟ ᱴᱨᱟᱠᱴᱟᱨ ᱠᱚ ᱦᱮᱡ ᱠᱟᱱᱟ ᱟᱫᱚ ᱦᱟᱸᱜ ᱩᱱᱟᱹᱜ ᱫᱚ ᱵᱟᱝᱠᱚ ᱛᱟᱲᱟᱛᱟᱹᱲᱤᱜ ᱚᱱᱟ ᱵᱟᱝᱠᱷᱟᱱ ᱞᱟᱦᱟ ᱛᱮᱫᱚ ᱟᱹᱰᱤ ᱞᱟᱦᱟ ᱠᱷᱚᱱ ᱞᱟᱜᱟᱣ ᱠᱚᱜ ᱢᱮ ᱚᱠᱚᱭ ᱠᱚᱣᱟᱜ ᱫᱚ ᱱᱟᱦᱮᱞ ᱴᱷᱤᱠ ᱴᱷᱟᱠ ᱵᱟᱹᱱᱩᱜᱼᱟ ᱚᱱᱟ ᱠᱚ ᱡᱩᱛ ᱫᱟ ᱵᱟ ᱚᱠᱚᱭ ᱠᱚᱫᱚ ᱰᱟᱝᱨᱟ ᱴᱷᱤᱠ ᱵᱟᱝ ᱠᱚ ᱦᱮᱣᱟ ᱠᱚᱫᱚ ᱩᱱᱠᱩ ᱠᱚ ᱦᱮᱣᱟ ᱠᱚᱣᱟ ᱥᱮ ᱟᱭᱢᱟ ᱞᱮᱠᱟᱱᱟᱜ ᱧᱮᱞᱚᱜᱼᱟ
ᱦᱳᱭ ᱵᱟᱨᱚ ᱢᱤᱱᱤᱴ ᱦᱳᱭᱳᱜ ᱞᱟᱹᱜᱤᱫᱚᱜ ᱠᱟᱱᱟ ᱪᱚᱞᱚ
ᱦᱩᱸ ᱞᱟᱦᱟ ᱠᱷᱚᱱ ᱜᱮ ᱯᱮᱯᱟᱨᱥᱮᱱ ᱪᱟᱥᱵᱟᱥ ᱨᱮᱭᱟᱜ ᱛᱤᱦᱤᱧ ᱜᱟᱯᱟ ᱫᱚ ᱦᱚᱴᱟᱛ ᱪᱟᱥ ᱵᱷᱟᱜᱤ ᱜᱚᱫᱚᱜᱼᱟ ᱟᱵᱟᱨ ᱦᱚᱴᱟᱛ ᱜᱮ ᱦᱟᱸᱜ ᱜᱮᱫ ᱥᱳᱢᱚᱭ ᱦᱚᱸ ᱤᱨ ᱥᱳᱚᱢᱚᱭ ᱦᱚᱸ ᱦᱚᱴᱟᱛ ᱜᱮ ᱦᱟᱸᱜ ᱜᱟᱹᱰᱤ ᱠᱚ ᱜᱚᱞᱟ ᱦᱩᱭ ᱜᱚᱫᱚᱜᱼᱟ ᱚᱱᱟ ᱫᱚ